ᱦᱮᱞᱳ ᱦᱮᱞᱳ ᱦᱮᱞᱳ ᱦᱮᱞᱳ ᱵᱚᱭᱦᱟ
ᱦᱮᱞᱳ
ᱦᱮᱸ ᱦᱮᱸ ᱟᱸᱡᱚ ᱢᱚᱜ ᱠᱟᱱᱟ
ᱦᱩᱸ ᱦᱩᱸ ᱟᱸᱡᱚᱢᱚᱜ ᱠᱟᱱᱟ ᱤᱧᱟᱹᱜ ᱜᱮ ᱟᱸᱡᱚᱢᱚᱜ ᱠᱟᱱᱟ
ᱦᱮᱸ ᱦᱮᱸ ᱱᱟᱥᱮ ᱱᱟᱜ ᱮᱴᱠᱮ ᱴᱚᱬᱮ ᱦᱩᱭᱩᱜ ᱠᱟᱱ ᱛᱟᱢᱟ
ᱱᱤᱛᱳᱜ ᱟᱸᱡᱚ ᱢᱚᱜ ᱠᱟᱱᱟ ᱥᱮ ᱵᱟᱝᱼᱟ
ᱦᱮᱸ ᱦᱮᱸ ᱱᱤᱛᱚᱜ ᱫᱚ ᱴᱷᱤᱠ ᱜᱮ ᱟᱡᱚᱢᱚᱜ ᱠᱟᱱᱟ ᱛᱚ ᱡᱚᱦᱟᱨ ᱜᱮ ᱵᱚᱭᱦᱟ
ᱦᱩᱸ ᱡᱚᱦᱟᱨ ᱜᱮ ᱥᱟᱹᱜᱩᱱ ᱥᱮᱛᱟᱜ
ᱦᱮᱸ ᱦᱮᱸ ᱥᱟᱹᱜᱩᱱ ᱥᱮᱛᱟᱜ
ᱪᱮᱫ ᱞᱮᱠᱟ ᱱᱤᱛᱚᱜᱼᱟᱯᱮ ᱥᱮᱫ ᱪᱤᱠᱟᱹ ᱫᱚ ᱵᱟᱝ ᱦᱟᱜ ᱱᱤᱛᱚᱜ ᱫᱚ ᱱᱚᱜᱼᱚᱭ ᱵᱮᱨᱟᱥ ᱠᱟᱱᱟ ᱫᱟᱹᱛᱟᱹᱱᱤ ᱠᱚᱨᱟᱣ ᱦᱳᱭᱳᱜ ᱠᱟᱱᱟ
ᱟᱪᱪᱷᱟ ᱟᱪᱪᱷᱟ ᱨᱩᱢ ᱨᱮ ᱜᱮ ᱢᱮᱱᱟᱜ ᱞᱤᱧᱟ ᱫᱩᱲᱩᱵ ᱵᱟᱲᱟ ᱦᱳᱭ ᱟᱠᱟᱱᱟ
ᱦᱮᱸ ᱪᱮᱫ ᱞᱮᱠᱟ ᱛᱮᱦᱮᱧ ᱟᱯᱮ ᱥᱮᱫ ᱟᱵᱷᱚᱣᱟ ᱪᱮᱫ ᱞᱮᱠᱟ
ᱛᱮᱦᱮᱧ ᱫᱚ ᱥᱮᱛᱟᱜ ᱠᱷᱚᱱ ᱜᱮ ᱫᱟᱜ ᱫᱟᱜ ᱧᱮᱞᱚᱜ ᱠᱟᱱᱟ ᱢᱟᱱᱮ ᱢᱮᱜᱷᱞᱟ ᱢᱮᱜᱷᱞᱟ
ᱦᱩᱸ
ᱫᱟᱜ ᱫᱚ ᱧᱤᱫᱟᱹ ᱵᱟᱲᱟ ᱦᱟᱱᱟ ᱱᱟᱥᱮ ᱱᱟᱥᱮ ᱫᱟᱜ ᱮᱫ ᱛᱟᱦᱮ ᱱᱟ ᱦᱟᱞᱠᱟ ᱦᱟᱞᱠᱟ ᱛᱚ ᱱᱤᱛᱳᱜ ᱫᱚ ᱚᱱᱠᱟ ᱫᱚ ᱵᱟᱝ ᱧᱮᱞᱚᱜ ᱠᱟᱱᱟ ᱫᱟᱜ ᱨᱮᱱᱟᱜ ᱤᱭᱟᱹ ᱫᱚ ᱥᱩᱫᱷᱩ ᱦᱚᱭ ᱵᱟᱲᱟᱭ ᱫᱟᱭ
ᱦᱩᱸ ᱟᱞᱮ ᱥᱮᱱ ᱦᱚᱸ ᱱᱚᱝᱠᱟ ᱜᱮ ᱦᱟᱸᱜ᱾ ᱟᱞᱮ ᱥᱮᱱ ᱦᱚᱸ ᱱᱚᱝᱠᱟ ᱜᱮ ᱥᱤᱛᱩᱝ ᱠᱟᱫᱟᱭ ᱟᱵᱟᱨ ᱨᱤᱢᱤᱞ ᱦᱚᱸ ᱦᱤᱡᱩᱜ ᱠᱟᱱᱟ ᱜᱷᱟᱱᱮ ᱜᱷᱟᱱᱮ ᱦᱟᱸᱜ ᱥᱤᱛᱩᱝ ᱦᱚᱸ ᱦᱤᱡᱩᱜ ᱠᱟᱱᱟ ᱟᱫᱚ ᱦᱚᱭ ᱦᱚᱸᱭ ᱦᱚᱭᱮᱜ ᱠᱟᱱ ᱜᱮᱭᱟ᱾
ᱟᱪᱪᱷᱟ ᱟᱪᱪᱷᱟ
ᱫᱟᱜ ᱫᱚ ᱦᱟᱸᱜ ᱟᱣᱨᱤ ᱵᱟᱭ ᱫᱟᱜ ᱠᱟᱜᱼᱟ ᱾
ᱟᱪᱷᱟ ᱟᱪᱷᱟ ᱛᱟᱦᱞᱮ ᱤᱭᱟᱹ ᱦᱩᱲᱩ ᱨᱚᱦᱚᱭ ᱵᱟᱠᱷᱨᱟ ᱛᱮ ᱛᱤᱱᱟᱹᱜ ᱜᱟᱱ ᱠᱟᱹᱢᱤ ᱯᱮ ᱞᱟᱦᱟ ᱠᱮᱜᱼᱟ ᱥᱮ ᱵᱟᱝᱟ?
ᱦᱳᱲᱳ ᱨᱚᱦᱚᱭ ᱵᱟᱠᱷᱟᱨ ᱛᱮ ᱠᱟᱹᱢᱤ ᱠᱚᱫᱚ ᱦᱟᱸᱜ ᱵᱟᱝ ᱞᱟᱦᱟᱣ ᱠᱟᱱᱟ ᱾ ᱤᱭᱟᱹ ᱱᱤᱭᱟᱹ ᱵᱚᱪᱷᱚᱨ ᱫᱚ ᱦᱟᱸᱜ ᱛᱟᱭᱚᱢ ᱧᱚᱜᱚᱜ ᱠᱟᱱ ᱜᱮᱭᱟ᱾
ᱟᱪᱪᱷᱟ, ᱪᱷᱟ ᱪᱷᱟ ᱛᱚ ᱢᱟᱱᱮ ᱥᱟᱱᱟᱢ ᱦᱚᱲ ᱜᱮᱠᱚ ᱢᱟᱱᱮ ᱡᱷᱚᱛᱚ ᱦᱚᱲ ᱜᱮ ᱛᱟᱭᱱᱚᱢ ᱥᱮ ᱠᱤᱪᱷᱩ ᱜᱟᱱ ᱦᱚᱲ ᱫᱚᱠᱚ ᱠᱟᱹᱢᱤ ᱠᱚ ᱞᱟᱦᱟ ᱠᱟᱜᱼᱟ᱾
ᱟᱯᱮ ᱚᱱᱛᱮ ᱜᱮ ᱪᱮᱫ ᱞᱮᱠᱟ ᱛᱤᱱᱟᱹᱜ ᱞᱟᱦᱟᱣ ᱠᱟᱱᱟ ᱥᱮ ᱵᱟᱝᱼᱟ
ᱦᱮᱸ ᱟᱞᱮ ᱚᱱᱛᱮ ᱫᱚ ᱨᱚᱦᱚᱭ ᱠᱚᱫᱚ ᱦᱩᱭ ᱠᱟᱱ ᱜᱮᱭᱟ ᱢᱟᱱᱮ ᱠᱤᱪᱷᱩ ᱜᱟᱱ ᱦᱚᱲ ᱫᱚᱠᱚ ᱨᱚᱦᱚᱭ ᱟᱠᱟᱫᱟ ᱟᱨ ᱠᱤᱪᱷᱩ ᱜᱟᱱ ᱦᱚᱲ ᱫᱚ ᱱᱤᱛ ᱠᱚ ᱨᱚᱦᱚᱭ ᱫᱟ ᱾
ᱢᱟᱱᱮ ᱦᱩᱲᱩ ᱨᱚᱦᱚᱭ ᱠᱟᱹᱢᱤ ᱠᱚᱫᱚ ᱮᱛᱚᱦᱚᱵ ᱠᱟᱱᱟ ᱟᱹᱰᱤ ᱫᱤᱱ ᱨᱮᱜᱮ᱾
ᱛᱟᱦᱞᱮ ᱟᱯᱮ ᱚᱱᱟ ᱠᱚᱨᱮ ᱫᱚ ᱫᱟᱜ ᱫᱟᱜ ᱠᱚᱫᱚ ᱛᱟᱦᱞᱮ ᱪᱮᱫ ᱫᱟᱜ ᱛᱮ ᱨᱚᱦᱚᱭ ᱠᱚ ᱠᱚ ᱨᱟᱣᱮᱫᱟ ᱥᱮᱨᱢᱟ ᱫᱟᱜ ᱛᱮ ᱫᱟᱜ ᱢᱮᱱᱟᱜᱼᱟ ᱥᱮ?
ᱦᱮᱸ ᱦᱮᱸ ᱥᱮᱨᱢᱟ ᱫᱟᱜ ᱛᱮᱜᱮ, ᱢᱟᱱᱮ ᱱᱟᱜ ᱛᱚᱢᱵᱟ ᱞᱮᱱᱟ ᱢᱟᱱᱮ ᱥᱮᱨᱢᱟ ᱫᱟᱜ ᱛᱮᱜᱮ ᱨᱚᱦᱚᱭ ᱫᱚ ᱦᱩᱭ ᱞᱮᱱᱟ ᱾
ᱦᱩᱸ ᱛᱟᱦᱚᱞᱮ ᱵᱷᱟᱜᱤ ᱜᱮ ᱫᱟᱜ ᱠᱟᱜ ᱟᱯᱮ ᱥᱮ ᱫᱚ,
ᱦᱮᱸ ᱫᱟᱜ ᱞᱮᱫᱟᱭ ᱢᱟ ᱢᱟᱱᱮ ᱞᱟᱦᱟ ᱧᱚᱜ ᱮ ᱫᱟᱜ ᱞᱮᱜᱼᱟᱭ ᱛᱟᱨᱯᱚᱨ ᱛᱟᱞᱟᱨᱮ ᱥᱤᱛᱩᱝ ᱵᱟᱲᱟ ᱠᱮᱜᱼᱟᱭ ᱠᱚᱴᱟ ᱫᱤᱱ᱾ ᱛᱟᱨᱯᱚᱨ ᱟᱨᱦᱚ ᱱᱚᱜᱼᱚᱭ ᱠᱤᱪᱷᱩ ᱫᱤᱱ ᱫᱷᱩᱨᱮ ᱯᱟᱸᱪ ᱪᱷᱚ ᱫᱤᱱ ᱫᱟᱜ ᱤᱫᱤ ᱫᱟᱭ ᱾
ᱦᱩᱸ
ᱦᱳᱭ ᱦᱭ ᱱᱚᱝᱠᱟ ᱠᱟᱛᱮ ᱜᱮ ᱫᱟᱜ ᱛᱚᱵᱟᱜ ᱠᱟᱱᱟ ᱱᱟᱥᱮᱭᱟᱜ ᱟᱸᱡᱮᱫ ᱦᱤᱡᱩᱜ ᱠᱟᱱᱟ ᱛᱚ ᱵᱟᱹᱭᱦᱟᱹᱲ ᱵᱟᱹᱭᱦᱟᱹᱲ ᱧᱚᱜ ᱜᱮᱭᱟ ᱛᱚ ᱚᱱᱟ ᱠᱚᱨᱮ ᱫᱚ ᱫᱟᱜ ᱫᱚ ᱩᱱᱟᱹᱜ ᱡᱚᱞᱫᱤ ᱫᱚ ᱵᱟᱝ ᱟᱸᱡᱮᱛᱚᱜᱼᱟ
ᱩᱸ
ᱛᱚ ᱟᱨᱦᱚᱸ ᱱᱚᱝᱠᱟ ᱫᱟᱜ ᱤᱫᱤᱭᱫᱟᱭ ᱛᱚ ᱟᱨ ᱦᱚᱸ ᱛᱚᱢᱵᱟ ᱤᱫᱤᱜ ᱠᱟᱱᱟ᱾ ᱛᱟᱦᱞᱮ ᱟᱯᱮ ᱥᱮᱱᱟᱜ ᱦᱩᱲᱩ ᱤᱛᱟᱹ ᱠᱚ ᱥᱮ ᱛᱚᱞᱟ ᱠᱚ ᱪᱮᱫ ᱞᱮᱠᱟ ᱢᱟᱱᱮ ᱦᱟᱨᱟ ᱟᱠᱟᱱᱟ ᱥᱮ ᱠᱟᱹᱴᱤᱡ ᱜᱮᱭᱟ?
ᱦᱩᱸ ᱦᱟᱨᱟ ᱫᱚ ᱦᱟᱸᱜ ᱵᱟᱝ ᱦᱟᱨᱟ ᱟᱠᱟᱱᱟ ᱟᱹᱰᱤ ᱦᱚᱸ ᱵᱟᱝ ᱠᱟᱹᱴᱤᱡᱼᱟ ᱦᱟᱸᱜ ᱵᱟᱹᱭ ᱵᱟᱹᱭᱛᱮ ᱦᱟᱨᱟ ᱤᱫᱤᱜ ᱠᱟᱱ ᱜᱮᱭᱟ ᱾
ᱟᱪᱷᱟ ᱟᱪᱷᱟ ᱫᱟᱜ ᱵᱟᱝᱠᱷᱟᱱ ᱛᱚ ᱚᱱᱟ ᱦᱚᱸᱚᱸ ᱵᱟᱝ ᱦᱟᱨᱟ ᱫᱟᱲᱮᱜᱼᱟ ᱥᱮ ᱛᱩ ᱞᱮᱠᱷᱟᱱ ᱛᱚ ᱵᱟᱭ ᱦᱟᱨᱟ ᱫᱟᱲᱮᱟᱴᱜᱼᱟ ᱛᱚ ᱫᱟᱲᱮ ᱠᱚ ᱵᱟᱭ ᱧᱟᱢᱟ᱾
ᱩᱸ ᱫᱟᱜ ᱠᱚᱦᱚᱸ ᱵᱷᱟᱜᱤ ᱴᱷᱤᱠ ᱵᱟᱭ ᱫᱟᱜ ᱮᱫᱟ ᱫᱟᱜ ᱮ ᱠᱟᱱᱟᱭ ᱱᱟᱥᱮ ᱱᱟᱥᱮ ᱫᱟᱜ ᱮᱫᱟ ᱦᱚᱞᱟᱭ ᱫᱟᱜ ᱠᱮᱫ ᱜᱮ ᱧᱤᱫᱟᱹ ᱵᱮᱲᱟ ᱥᱮᱫ ᱟᱹᱭᱩᱵ ᱵᱮᱲᱟ ᱥᱮᱫ ᱟᱫᱚ ᱚᱱᱠᱟ ᱡᱳᱨ ᱫᱚ ᱵᱟᱝ ᱱᱟᱥᱮ ᱱᱟᱥᱮ ᱜᱮ ᱡᱚᱨᱚ ᱵᱟᱲᱟᱭᱮᱱᱟ᱾
ᱟᱪᱷᱟ ᱟᱪᱷᱟ ᱛᱟᱦᱞᱮ ᱱᱟᱥᱮ ᱨᱮᱦᱚᱸ
ᱚᱱᱟ ᱠᱚᱨᱮ ᱫᱚ ᱛᱟᱦᱞᱮ ᱥᱟᱹᱨᱫᱤᱠᱚ ᱞᱟᱜᱟᱣ ᱠᱟᱱᱟ ᱪᱮᱫ ᱞᱮᱠᱟ ᱨᱚᱦᱚᱭ ᱠᱚᱫᱚ?
ᱟᱪᱷᱟ ᱟᱪᱷᱟ ᱟᱪᱷᱟ ᱟᱨ ᱛᱟᱦᱞᱮ ᱟᱠᱯᱮ ᱚᱱᱛᱮ ᱱᱚᱣᱟ ᱴᱟᱭᱤᱢ ᱦᱩᱲᱩ ᱵᱟᱫ ᱠᱟᱛᱮ ᱨᱮᱦᱚᱸ ᱪᱮᱫ? ᱠᱚ ᱪᱟᱥ ᱢᱮᱱᱟᱜ ᱟᱥᱮ ᱵᱟᱝ ᱵᱟᱝᱯᱮ ᱪᱟᱥ ᱟᱠᱟᱫᱟ?
ᱮᱸ ᱱᱤᱭᱟᱹ ᱦᱟᱸᱜ ᱱᱤᱭᱟᱹ ᱵᱚᱨᱥᱟ ᱨᱮᱫᱚ ᱦᱩᱲᱩ ᱵᱮᱜᱚᱨ ᱫᱚ ᱮᱴᱟᱜ ᱠᱚᱫᱚ ᱦᱟᱸᱜ ᱨᱚᱦᱚᱭ ᱠᱮᱭᱟ ᱠᱚ ᱟᱹᱰᱤ ᱠᱚᱢ ᱠᱚ ᱨᱚᱦᱚᱭᱫᱟ ᱡᱟᱦᱟᱸᱭ ᱦᱚᱭᱛᱚ ᱚᱝᱠᱟ ᱜᱩᱰᱩᱡ ᱜᱷᱩᱰᱩ ᱧᱚᱜ ᱡᱟᱭᱜᱟ ᱨᱮ ᱢᱮᱱᱟᱜ ᱠᱟᱫ ᱯᱮᱭᱟ? ᱠᱷᱮᱛ ᱠᱚ ᱢᱮᱱᱟᱜ ᱜᱮᱭᱟ ᱜᱷᱴᱩ ᱧᱚᱜ ᱡᱟᱭᱜᱟ ᱨᱮ ᱡᱟᱦᱱᱟᱜ ᱮᱴᱟᱜ ᱪᱟᱥ ᱜᱟᱱᱚᱜᱼᱟ ᱥᱚᱵᱽᱡᱤ ᱠᱚ ᱛᱟᱦᱚᱞᱮ ᱩᱱᱤ ᱫᱚ ᱥᱚᱵᱽᱡᱤ ᱨᱚᱦᱚᱭ ᱠᱟᱱ ᱜᱮᱭᱟ ᱜᱷᱩᱴᱩ ᱡᱟᱭᱜᱟ ᱨᱮᱫᱚ ᱵᱟᱫ ᱵᱟᱝᱠᱷᱟᱱ ᱜᱚᱴᱟ ᱜᱮ ᱦᱩᱲᱩ ᱜᱮᱠᱚ ᱨᱚᱦᱚᱭ ᱫᱟ ᱾
ᱟᱪᱷᱟ ᱟᱪᱷᱟ
ᱟᱯᱮ ᱚᱱᱟ ᱠᱚᱨᱮ ᱜᱮ ᱪᱮᱜ ᱞᱮᱠᱟ?
ᱦᱮᱸ ᱟᱞᱮ ᱱᱚᱣᱟ ᱠᱚᱨᱮ ᱦᱚᱸ ᱚᱱᱠᱟᱜ ᱜᱮ, ᱢᱟᱱᱮ ᱥᱚᱵᱡᱤ ᱠᱚᱫᱚ ᱱᱤᱛ ᱫᱚᱠᱚ ᱨᱚᱦᱚᱭ ᱟᱠᱟᱫ ᱜᱮᱭᱟ
ᱦᱩᱸ
ᱟᱞᱩ ᱠᱚ ᱵᱮᱸᱜᱟᱲ ᱠᱚ ᱟᱞᱩ ᱵᱮᱸᱜᱟᱲ ᱟᱞᱩ ᱫᱚ ᱵᱟᱝ ᱢᱟᱱᱮ ᱵᱮᱸᱜᱟᱲ ᱠᱚ ᱵᱷᱮᱱᱰᱤ ᱠᱚ
ᱦᱩᱸ ᱦᱩᱸ ᱦᱩᱸ ᱦᱩᱸ ᱵᱟᱠᱷᱟᱱ ᱱᱤᱭᱟᱹ ᱵᱚᱨᱥᱟ ᱨᱮᱢᱟ ᱦᱟᱜ ᱪᱟᱥ ᱢᱟᱛᱚ ᱵᱟᱝ ᱜᱟᱱᱚᱜ ᱜᱚᱴᱟᱜ ᱜᱮ ᱫᱟᱜ ᱯᱮᱨᱮᱡᱚᱜᱼᱟ ᱟᱫᱚ ᱡᱟᱦᱟᱸᱭ ᱵᱷᱟᱜᱮ ᱧᱚᱜ ᱡᱟᱭᱜᱟ ᱢᱮᱱᱟᱜ ᱛᱟᱭᱟ ᱜᱷᱩᱴᱩ ᱧᱚᱜ ᱨᱮ ᱩᱱᱤ ᱫᱚᱭ ᱨᱚᱦᱚᱭᱮᱫ ᱠᱟᱱ ᱜᱮᱭᱟ᱾
ᱦᱳᱭ ᱦᱳᱭ ᱮᱠᱫᱚᱢ ᱮᱠᱫᱚᱢ
ᱚᱱᱠᱟ ᱜᱮ ᱦᱟᱜ
ᱟᱯᱮ ᱚᱱᱛᱮ ᱛᱟᱦᱚᱞᱮ ᱦᱩᱲᱩ ᱠᱚ ᱨᱟᱠᱟᱵ ᱠᱟᱛᱮᱜ ᱟᱫᱚ ᱪᱮᱫ ᱠᱚ ᱪᱟᱥ ᱯᱮ ᱮᱛᱚᱦᱚᱵᱼᱟ?
ᱦᱩᱨᱩ ᱠᱚ ᱨᱟᱠᱟᱵ ᱠᱟᱛᱮᱛ ᱫᱚ ᱦᱟᱸᱜ ᱥᱚᱵᱽᱡᱤ ᱠᱚᱜᱮ ᱠᱚ ᱨᱚᱦᱚᱭᱟ᱾
ᱥᱚᱵᱡᱤ ᱵᱚᱞᱛᱮ ᱢᱟᱱᱮ ᱟᱠᱷᱨᱤᱧ ᱵᱟᱠᱷᱨᱟ ᱥᱮ ᱚᱲᱟᱜ ᱵᱟᱠᱷᱨᱟ ᱯᱮ ᱨᱚᱦᱚᱭ ᱜᱮᱭᱟ?
ᱟᱹᱠᱷᱨᱤᱧ ᱵᱟᱠᱷᱨᱟ ᱦᱚᱸ ᱚᱲᱟᱜ ᱵᱟᱠᱷᱨᱟ ᱦᱚᱸ
ᱟᱪᱪᱷᱟ ᱟᱪᱪᱷᱟ ᱢᱟᱱᱮ ᱟ. ᱠᱷᱨᱤᱧ ᱵᱟᱠᱷᱨᱟ ᱨᱮ ᱨᱚᱦᱚᱭ ᱦᱩᱭᱩᱜᱼᱟ ᱚᱸᱰᱮ ᱠᱷᱚᱱᱜ ᱜᱮ ᱥᱟᱨᱮᱡ ᱜᱚᱫ ᱠᱟᱜᱼᱟ ᱯᱮ ᱥᱮᱪᱮᱫ
ᱦᱩᱸ ᱦᱩᱸ ᱦᱩᱸ ᱦᱩᱸ ᱟᱹᱠᱷᱨᱤᱧ ᱵᱟᱠᱷᱨᱟ ᱦᱚᱸ ᱚᱲᱟᱜ ᱦᱚᱸ ᱠᱚᱨᱟᱣ ᱦᱩᱭᱩᱜᱼᱟ ᱮᱢᱱᱤ ᱟᱵᱚ ᱢᱟ ᱥᱟᱱᱛᱟᱲ ᱢᱟ ᱢᱟᱱᱮ ᱵᱟᱫ ᱵᱟᱠᱤ ᱥᱚᱢᱚᱭ ᱢᱟ ᱵᱟᱲᱜᱮ ᱠᱚᱨᱮ ᱛᱟᱦᱮᱱ ᱠᱟᱱ ᱡᱟᱭᱜᱟ ᱠᱚᱢᱟ ᱨᱚᱦᱚᱭᱮᱫ ᱠᱟᱱ ᱜᱮ ᱡᱟᱦᱱᱟᱜ ᱚᱱᱠᱟ ᱟᱲᱟᱜ ᱥᱟᱠᱟᱢ ᱠᱚ ᱛᱟᱞᱦᱮ ᱡᱚᱢ ᱧᱩ ᱠᱚ ᱦᱩᱭᱟᱠᱟᱱᱟ ᱥᱮ ᱵᱟᱝᱟ ᱥᱮᱛᱟᱜ ᱨᱮᱭᱟᱜ ᱫᱚ
ᱵᱟᱝᱟ ᱟᱨ ᱱᱟᱥᱮᱱᱟᱜ ᱯᱚᱨ ᱦᱩᱭᱩᱜᱼᱟ ᱱᱤᱛᱚᱜ ᱫᱚ ᱵᱟᱝ ᱟᱨ ᱱᱟᱥᱮᱱᱟᱜ ᱯᱚᱨ ᱛᱮ ᱟᱵᱤᱱᱟᱜ ᱜᱮ ᱡᱚᱢ ᱧᱩ ᱠᱚᱫᱚ ᱦᱩᱭ ᱟᱠᱟᱱᱟ ᱥᱮ ᱵᱟᱝ
ᱵᱟᱝᱟ ᱛᱮᱦᱮᱧ ᱫᱚ ᱦᱟᱜ ᱵᱮᱞᱟ ᱧᱚᱜ ᱜᱮ ᱵᱮᱨᱮᱫ ᱦᱩᱭ ᱞᱮᱱᱟ ᱟᱫᱚ ᱚᱱᱟ ᱠᱟᱨᱚᱱ ᱛᱮ ᱱᱤᱛ ᱦᱚᱸ ᱵᱟᱝ ᱨᱟᱥᱚᱜ ᱦᱩᱭᱩᱜ ᱠᱟᱱᱟ ᱟᱫᱚ ᱚᱱᱟ ᱠᱚ ᱨᱟᱥᱚᱨᱚᱜ ᱜᱮ ᱦᱟᱜ ᱡᱚᱢ ᱦᱩᱭᱩᱜᱼᱟ ᱠᱤᱪᱷᱩ ᱠᱷᱚᱱ
ᱟᱪᱪᱷᱟ ᱟᱪᱷᱟ ᱟᱪᱪᱷᱟ
ᱟᱨ ᱛᱟᱦᱞᱮ ᱟᱯᱮ ᱚᱱᱟ ᱠᱚᱨᱮ ᱪᱮᱫᱞᱮᱠᱟ ᱦᱩᱞ ᱢᱟᱦᱟ ᱢᱟᱱᱟᱣ ᱦᱩᱭᱱᱟ
ᱦᱮᱸ ᱦᱩᱞ ᱢᱟᱦᱟ ᱫᱚ ᱢᱟᱱᱟᱣ ᱦᱩᱭᱮᱱ ᱜᱮᱭᱟ ᱟᱹᱰᱤ ᱡᱟᱸᱠ ᱡᱚᱢᱚᱠ ᱥᱟᱹᱦᱤᱡ ᱜᱮ ᱛᱚᱵᱮ ᱟᱨ ᱱᱟᱥᱮ ᱢᱟᱱᱮ ᱫᱟᱜ ᱠᱮᱫᱟᱭ ᱢᱟᱱᱮ ᱥᱮᱨᱚᱠᱚᱢ ᱫᱚ ᱢᱟᱱᱟ ᱫᱷᱟᱹᱨᱤᱡ ᱜᱮ ᱜᱟᱱ ᱞᱮᱱᱟ ᱛᱚ
ᱟᱫᱚ ᱫᱟᱜ ᱫᱚ ᱦᱟᱜ ᱪᱮᱫ ᱞᱮᱠᱟᱭ ᱫᱟᱜ ᱮ ᱛᱟᱦᱮᱱᱟ ᱟᱯᱮ ᱱᱚᱛᱮ ᱫᱚ ᱥᱟᱨᱟᱫᱤᱱ ᱜᱮᱭ ᱫᱟᱜ ᱠᱮᱫᱟ ᱥᱮ ᱪᱮᱫᱮ ᱞᱮᱠᱟ
ᱦᱩᱸ ᱦᱩᱸ ᱮᱠᱫᱚᱢ ᱢᱟᱱᱮ ᱥᱟᱨᱟᱫᱤᱱ ᱵᱚᱞᱛᱮ ᱵᱟᱝ ᱱᱟᱥᱮᱱᱟᱜ ᱫᱚ ᱯᱷᱟᱠᱟᱞᱮᱫ ᱜᱮᱭᱟ ᱵᱟᱨᱚᱴᱟ ᱮᱠᱴᱟ ᱥᱮᱫ ᱛᱟᱨᱯᱚᱨ ᱠᱷᱟᱱ ᱜᱮ ᱫᱟᱜ ᱮᱚᱦᱚᱵ ᱠᱮᱫᱟ ᱯᱩᱨᱟᱹ ᱧᱤᱫᱟᱹ ᱧᱤᱫᱟᱹ ᱫᱷᱟᱹᱨᱤᱡ
ᱥᱮᱛᱟᱜ ᱠᱷᱚᱱ ᱫᱟᱜ ᱮᱫᱟᱭᱱᱟ
ᱥᱮᱛᱟᱜ ᱫᱚ ᱯᱷᱟᱸᱠᱟ ᱞᱮᱟᱭ ᱵᱟᱨᱚᱴᱟ ᱮᱴᱟ ᱯᱚᱨᱡᱚᱱᱛᱚ ᱴᱷᱤᱠ ᱜᱮ ᱛᱟᱦᱮᱸ ᱠᱟᱱᱟ ᱥᱤᱛᱩᱝ ᱮ ᱛᱟᱦᱮᱸᱱ
ᱚ
ᱛᱟᱨᱯᱚᱨ ᱜᱮ ᱫᱟᱜ ᱨᱮ ᱮᱛᱚᱦᱚᱵ ᱠᱮᱫᱟ ᱵᱟᱹᱭ ᱵᱟᱹᱭᱛᱮ ᱱᱟᱥᱮ ᱱᱟᱥᱮ ᱛᱮᱜᱮ ᱟᱫᱚ ᱵᱮᱥᱤ ᱤᱫᱤ ᱠᱮᱫᱟᱭ
ᱦᱩᱸ ᱟᱞᱮ ᱱᱤᱭᱟᱹ ᱠᱚᱨᱮ ᱫᱚ ᱩᱱ ᱦᱤᱞᱳᱜ ᱫᱚ ᱫᱟᱜ ᱫᱚ ᱵᱟᱭ ᱫᱟᱜ ᱮᱫ ᱛᱟᱦᱮᱸᱱᱟ ᱟᱫᱚ ᱫᱟᱜ ᱠᱮᱫ ᱜᱮ ᱱᱚᱛᱮ ᱟᱹᱭᱩᱵ ᱵᱮᱲᱟ ᱥᱮᱱᱮ ᱯᱟᱸᱥᱴᱟ ᱪᱷᱳᱴ ᱥᱚᱱ ᱚᱱᱠᱟ ᱫᱟᱜ ᱮ ᱥᱩᱨᱩ ᱠᱮᱫᱟ
ᱟᱪᱪᱷᱟ ᱟᱪᱪᱷᱟ ᱛᱟᱦᱚᱞᱮ ᱟᱯᱮᱥᱮᱫ ᱪᱮᱫ ᱞᱮᱠᱟ ᱯᱮ ᱢᱟᱱᱟᱣ ᱜᱩᱱᱟ. ᱣ ᱠᱮᱫᱼᱟ
ᱱᱚᱛᱮ ᱫᱚ ᱦᱟᱜ ᱚᱱᱟ ᱦᱩᱭᱮᱱ ᱜᱮᱭᱟ ᱴᱷᱤᱠ ᱴᱷᱟᱠ ᱜᱮ ᱡᱟᱦᱟᱸ ᱛᱤᱱᱟᱹ ᱱᱤᱭᱟᱹ ᱥᱩᱨ ᱠᱚᱨᱮ ᱟᱹᱛᱩ ᱢᱮᱱᱟᱜᱼᱟ ᱚᱱᱟ ᱟᱹᱛᱩ ᱡᱚᱛᱚ ᱢᱮᱥᱟ ᱠᱟᱛᱮ ᱢᱤᱫ ᱡᱟᱭᱜᱟ ᱨᱮ ᱠᱚᱨᱟᱣ ᱦᱩᱭᱱᱟ ᱵᱷᱟᱜᱤ ᱜᱮ ᱦᱩᱭᱱᱟ
ᱟᱪᱪᱷᱟ ᱟᱪᱪᱷᱟ ᱥᱟᱶᱛᱮ ᱪᱮᱫ ᱠᱚᱯᱮ ᱥᱟᱹᱛ ᱥᱟᱯᱲᱟᱣ ᱞᱮᱫᱼᱟ ᱚᱱᱟ ᱦᱩᱞ ᱢᱟᱦᱟ ᱥᱟᱶᱛᱮ
ᱦᱩᱞ ᱢᱟᱦᱟ ᱠᱚᱫᱚ ᱦᱟᱜ ᱥᱮᱛ ᱥᱟᱯᱲᱟᱣ ᱫᱚ ᱡᱟᱦᱟᱸ ᱟᱵᱚᱣᱟᱜ ᱢᱮᱱᱟᱜᱼᱟ ᱟᱵᱤᱱ ᱟᱨ ᱡᱟ ᱵᱤᱨᱵᱷᱟᱱᱴᱟᱱᱟᱜ ᱠᱟᱹᱢᱤ ᱦᱚᱨᱟ ᱡᱟᱦᱟᱸ ᱢᱮᱱᱟᱜᱼᱟ, ᱯᱩᱡ ᱨᱮᱭᱟᱜ ᱥᱮ ᱡᱟᱦᱟᱸ ᱱᱠᱤᱱ ᱫᱤᱥᱟᱹ ᱨᱮᱭᱟᱜ ᱡᱟᱦᱟᱸ ᱚᱱᱟ ᱠᱚ ᱦᱩᱭᱱᱟ, ᱤᱱᱟᱹ ᱛᱟᱭᱚᱢ ᱡᱟᱦᱟᱸ ᱮᱸ ᱮᱴᱟᱜ ᱮᱴᱟᱜ ᱡᱟᱦᱟᱸᱭ ᱠᱚ ᱛᱟᱦᱮᱸ ᱠᱟᱱᱟ, ᱜᱮᱥᱴ ᱠᱚ ᱥᱮ ᱡᱟᱦᱟᱸᱭ ᱱᱮᱣᱛᱟ ᱯᱮᱲᱟ ᱠᱚ ᱩᱸᱠᱩᱣᱟᱜ, ᱫᱟᱢᱟᱱ ᱠᱟᱛᱷᱟ ᱠᱚ ᱟᱸᱡᱚᱢ ᱦᱩᱭᱱᱟ ᱾ ᱤᱱᱟᱹ ᱥᱟᱶᱛᱮ ᱡᱟᱦᱟᱸ ᱥᱟᱯᱲᱟᱣ ᱮᱠᱷᱮᱞᱳᱰ ᱠᱚ ᱫᱚᱦᱚ ᱵᱟᱲᱟ ᱞᱮᱫᱟ ᱠᱤᱪᱷᱩᱜᱟᱱ ᱚᱱᱟ ᱾ ᱛᱟᱯᱚᱨ ᱠᱷᱤᱪᱩᱲᱤ ᱠᱚᱨᱟᱣ ᱦᱩᱭᱞᱮᱱᱟ ᱠᱷᱤᱪᱩᱲᱤ ᱡᱚᱢ ᱦᱩᱭ ᱮᱱᱟ
ᱟᱪᱪᱷᱟ ᱟᱪᱪᱷᱟ, ᱟᱨ ᱥᱟᱶ ᱮᱱᱮᱡ ᱥᱮᱨᱮᱧ ᱥᱟᱶ ᱥᱟᱶᱛᱟ ᱨᱮᱱᱟᱜ ᱞᱟᱭ ᱞᱟᱠᱪᱟᱨ ᱡᱮᱢᱚᱱ ᱞᱮᱠᱪᱟᱨ ᱮᱱᱮᱡ ᱥᱮᱨᱮᱧ ᱠᱚ ᱦᱩᱭ ᱞᱮᱱᱟ ᱥᱮ ᱵᱟᱝ
ᱮᱱᱮᱡ ᱥᱮᱨᱮᱧ ᱵᱚᱞᱛᱮ ᱩᱱᱠᱩ ᱚᱱᱠᱟ ᱮᱱᱮᱡ ᱥᱮᱨᱮᱧ ᱵᱳᱞᱛᱮ ᱠᱚᱢᱯᱤᱴᱤᱥᱮᱱ ᱜᱮ ᱛᱟᱦᱮᱸ ᱠᱟᱱᱟ ᱾ ᱡᱚᱫᱮᱦᱮᱛᱩ ᱡᱚᱛᱚ ᱟᱛᱳ ᱢᱮᱥᱟ ᱠᱟᱛᱮ ᱠᱚᱨᱟᱣ ᱦᱩᱭᱩᱜ ᱚᱱᱟ ᱠᱚᱫᱚ ᱦᱟᱸᱜ ᱱᱚᱝᱠᱟ ᱟᱛᱩ ᱨᱮᱱᱟᱜ ᱡᱟᱦᱟᱸ ᱢᱮᱱᱟᱜ ᱟᱠᱟᱫ ᱛᱟᱠᱚᱣᱟ᱾ ᱛᱩᱢᱫᱟ. ᱜ ᱴᱟᱢᱟᱜ ᱛᱮᱜᱮᱢ ᱦᱟᱜ ᱯᱟᱲᱟᱣ ᱠᱟᱜ ᱠᱟᱱᱟ ᱠᱚ ᱚᱱᱠᱟᱱᱟᱜ
ᱟᱪᱪᱷᱟ ᱟᱪᱪᱷᱟ,
ᱟᱯᱮ ᱚᱱᱟ ᱠᱚᱨᱮᱜᱮ ᱪᱮᱫ ᱞᱮᱠᱟ ᱥᱟᱯᱲᱟᱣ
ᱦᱮᱸ ᱟᱞᱮᱥᱮᱫ ᱫᱚ ᱥᱟᱯ ᱥᱟᱯᱲᱟᱣ ᱦᱩᱭ ᱞᱮᱱ ᱜᱮᱭᱟ ᱢᱮᱱᱠᱷᱟᱱ ᱚᱱᱮ ᱫᱟᱜ ᱡᱟᱹᱯᱩᱫ ᱠᱷᱟᱹᱛᱤᱨ ᱜᱮ ᱚᱱᱠᱟᱱ ᱮᱴᱠᱮᱴᱚᱬᱮ ᱫᱚ ᱦᱩᱭ ᱞᱮᱱᱟ
ᱦᱩᱸ
ᱟᱪᱪᱷᱟ ᱟᱪᱪᱷᱟ
ᱟᱨ ᱯᱮᱲᱟ ᱠᱚ ᱱᱮᱣᱛᱟ ᱦᱩᱭ ᱞᱮᱱᱟ ᱥᱮ ᱵᱟᱝᱼᱟ
ᱦᱮᱸ ᱯᱮᱲᱟ ᱵᱚᱞᱛᱮ ᱦᱮᱸ ᱢᱟᱱᱮ ᱯᱮᱲᱟ ᱠᱚᱫᱚ ᱱᱮᱣᱛᱟ ᱱᱤᱛᱳᱜ ᱫᱚ ᱦᱩᱭ ᱞᱮᱱ ᱜᱮᱭᱟ, ᱛᱚ ᱥᱮᱴᱮᱨᱮᱫᱚᱠᱚ ᱛᱟᱦᱮᱸ ᱠᱟᱱᱟ ᱾ ᱠᱚᱢ ᱫᱷᱟᱨᱟ ᱧᱚᱜ ᱜᱮ ᱥᱮᱨᱚᱠᱚᱢ ᱫᱚ ᱵᱟᱠᱚ ᱥᱮᱴᱮᱨ ᱞᱮᱱᱟ ᱟᱨ ᱥᱮᱫᱤᱱ ᱫᱚ ᱥᱟᱱᱟᱢ ᱢᱟᱲᱟᱝ ᱞᱟᱹᱴᱩ ᱞᱟᱹᱴᱩ ᱯᱮᱲᱟ ᱠᱚᱫᱚ ᱥᱟᱱᱟᱢ ᱥᱮᱫ ᱜᱮ ᱱᱮᱣᱛᱟ ᱛᱟᱦᱮᱱ ᱛᱟᱠᱚᱣᱟ ᱥᱮ ᱜᱚᱴᱟᱥᱮᱫ ᱜᱮ
ᱦᱩᱸ ᱦᱩᱸ ᱵᱟᱠᱷᱟᱱ ᱩᱱᱦᱤᱞᱚᱜ ᱟᱜ ᱜᱮ ᱱᱮᱣᱛᱟ ᱯᱮᱲᱟ ᱠᱚ ᱛᱟᱦᱮᱱ ᱠᱷᱟᱱ ᱛᱟᱦᱞᱮ ᱩᱱᱠᱩᱣᱟᱜ ᱠᱟᱛᱷᱟ ᱫᱚ ᱟᱨ ᱵᱟᱠᱤ ᱠᱚᱫᱚ ᱞᱟᱹᱭᱟ ᱵᱷᱟᱹᱜᱤ ᱧᱟᱢᱚᱜ ᱚᱱᱟ ᱦᱟᱸ ᱵᱩᱡᱷᱟᱹᱶ ᱫᱟᱲᱮᱭᱟᱜ ᱡᱤᱱᱤᱥ ᱛᱳᱲᱮᱜ ᱜᱟᱱ
ᱦᱳᱭ ᱦᱳᱭ ᱦᱳᱭ
ᱡᱩᱫᱤ ᱵᱟᱵᱚ ᱟᱞᱳᱪᱚᱱᱟᱭᱟ ᱚᱱᱟ ᱫᱤᱱ ᱨᱮ ᱛᱟᱦᱚᱞᱮ ᱴᱟᱜ ᱟᱞᱚᱪᱚᱱᱟ ᱠᱟᱛᱮ ᱫᱚ ᱞᱟᱵ ᱵᱚᱱᱩᱜ-ᱟ
ᱮᱠ ᱫᱚᱢ ᱮᱠ ᱫᱚᱢ
ᱛᱟᱦᱚᱞᱮ ᱱᱤᱛᱚᱜ ᱫᱚ ᱚᱲᱟᱜ ᱨᱮᱜᱮ ᱥᱮ ᱦᱟᱜ ᱚᱠᱟᱥᱮᱫ ᱨᱮ
ᱵᱟᱝ ᱱᱤᱛᱚᱜ ᱫᱚ ᱟᱹᱞᱤᱧ ᱫᱚ ᱵᱟᱭᱨᱮ ᱨᱮ ᱛᱟᱦᱮᱱ ᱠᱟᱱᱟ ᱢᱟᱱᱮ ᱢᱮᱱᱟᱜ ᱞᱤᱧᱟ
ᱚ ᱚ ᱚᱞ ᱯᱟᱲᱦᱟᱣ ᱞᱟᱹᱜᱤᱫ ᱛᱮ
ᱦᱳᱭ ᱦᱳᱭ ᱦᱳᱭ ᱚᱞᱚᱜ ᱯᱟᱲᱦᱟᱜ ᱞᱟᱹᱜᱤᱫ ᱛᱮᱜᱮ ᱵᱟᱭᱨᱮ ᱨᱮᱫᱚ ᱢᱮᱱᱟᱜ ᱞᱤᱧᱟ ᱱᱚᱣᱟ ᱠᱚᱛᱮ ᱢᱟᱱᱮ ᱱᱚᱣᱟ ᱴᱟᱭᱤᱢ ᱫᱚ
ᱚᱱᱟ ᱠᱷᱟᱹᱛᱤᱨ ᱛᱮᱜᱮ ᱚᱞᱚᱜ ᱯᱟᱲᱦᱟᱜ ᱠᱚ ᱪᱟᱞᱟᱜ ᱠᱟᱱ ᱜᱮᱭᱟ ᱢᱚᱴᱟᱢᱩᱴᱤ ᱱᱚᱣᱟ ᱮᱠᱡᱟᱢ ᱠᱚ ᱦᱩᱭᱩᱜ ᱠᱟᱱᱟ ᱵᱤᱱᱤᱰ ᱠᱚ
ᱦᱩᱸ ᱦᱩᱸ ᱦᱩᱸ
ᱠᱚᱞᱮᱡᱨᱮᱱᱟᱜ
ᱱᱚᱣᱟ ᱠᱟᱱ ᱜᱮ ᱵᱟᱠᱷᱟᱱ ᱦᱟᱸᱜ ᱟᱵᱚ ᱢᱟ ᱡᱟᱹᱥᱛᱤ ᱠᱟᱭᱛᱮ ᱚᱲᱟᱜ ᱠᱷᱚᱱ ᱵᱟᱨᱦᱮ ᱚᱞ ᱯᱟᱲᱦᱟᱣ ᱞᱟᱹᱜᱤᱫ ᱛᱮ ᱵᱟᱝᱠᱷᱟᱱ ᱫᱚ ᱠᱟᱹᱢᱤ ᱞᱟᱹᱜᱤᱫ ᱛᱮᱠᱚ ᱪᱟᱞᱟᱜ ᱠᱟᱱᱟ
ᱦᱳᱭ ᱦᱳᱭ ᱦᱳᱭ ᱟᱵᱤᱱᱟᱜ ᱜᱮ ᱚᱞᱚᱜ ᱯᱟᱲᱦᱟᱣ ᱪᱮᱫ ᱞᱮᱠᱟ, ᱛᱤᱱᱟᱹᱜᱴᱟ ᱵᱤᱱ ᱞᱟᱦᱟ ᱠᱮᱼᱟ, ᱥᱮ ᱪᱮᱫ ᱞᱮᱠᱟ ᱵᱤᱱ?
ᱚᱞ ᱯᱟᱲᱦᱟᱣ ᱫᱚ ᱦᱟᱸᱟᱜ ᱪᱟᱞᱟᱜ ᱠᱟᱱ ᱜᱮᱭᱟ, ᱟᱞᱤᱧ ᱦᱚᱸ ᱚᱲᱟᱜ ᱠᱷᱚᱱ ᱜᱮ ᱠᱚᱨᱟᱣ ᱦᱩᱭᱩᱜ ᱠᱟᱱᱟ ᱾
ᱟᱪᱪᱷᱟ ᱟᱪᱪᱷᱟ ᱢᱟᱱᱮ ᱥᱩᱨ ᱨᱮᱜᱮ ᱢᱮᱱᱟᱜᱼᱟ ᱠᱚᱞᱮᱡᱽ ᱠᱚᱫᱚ
ᱤᱧ ᱥᱩᱨ ᱨᱮᱜᱮ ᱢᱮᱱᱟᱜᱼᱟ
ᱟᱪᱷᱟ, ᱛᱚ ᱟᱯᱮ ᱛᱟᱦᱞᱮ ᱠᱚᱞᱮᱡᱽ ᱠᱚ ᱨᱮᱱᱟᱜ ᱵᱤᱱᱤᱴ ᱠᱚᱫᱚ ᱦᱩᱭ ᱥᱟᱹᱛ ᱮᱱᱟ ᱥᱮ ᱵᱟᱝ
ᱦᱩᱸ
ᱟᱪᱪᱷᱟ
ᱛᱟᱦᱞᱮ ᱚᱸᱰᱮ ᱫᱚ ᱟᱢ ᱢᱚᱛᱚ ᱜᱮ ᱢᱮᱱᱟᱜ ᱢᱮ ᱥᱮ ᱟᱨᱚ ᱢᱮᱱᱟᱜ ᱠᱚᱣᱟ ᱜᱟᱛᱮ ᱠᱚ ᱡᱟᱦᱟᱸ
ᱦᱮᱸ ᱢᱮᱱᱟᱜ ᱠᱚᱜᱮᱭᱟ ᱜᱟᱛᱮ ᱠᱚ ᱢᱮᱱᱟᱜ ᱠᱚᱜᱮᱭᱟ ᱥᱟᱶᱛᱮ ᱦᱳᱭ ᱦᱳᱭ
ᱟᱫᱚ ᱦᱳᱥᱴᱮᱞ ᱠᱚ ᱢᱮᱱᱟᱜ ᱟᱥᱮ ᱢᱮᱥ ᱠᱚᱨᱮ ᱜᱮ ᱛᱟᱦᱮᱸ ᱦᱩᱭᱩᱜ ᱠᱟᱱᱟ?
ᱢᱮᱥ ᱠᱚ ᱠᱚᱨᱮ ᱫᱚ ᱵᱟᱹᱱᱩᱜᱼᱟ ᱚᱱᱟ ᱱᱚᱣᱟ ᱥᱟᱭᱤᱰ ᱫᱚ ᱢᱮᱥ ᱠᱚᱨᱮ ᱜᱮ ᱛᱟᱦᱮᱸ ᱵᱟᱲᱟ ᱦᱩᱭᱩᱜ ᱠᱟᱱᱟ
ᱵᱟᱠᱷᱟᱱ ᱢᱮᱥ ᱨᱮᱢᱟ ᱡᱚᱢ ᱧᱩ ᱠᱷᱚᱨᱪᱟ ᱞᱟᱜᱟᱜᱼᱟ ᱛᱟᱯᱚᱨ ᱟᱵᱟᱨ ᱚᱲᱟᱜ ᱨᱮᱭᱟᱜ ᱨᱩᱢ ᱵᱷᱟᱲᱟ ᱞᱟᱜᱟᱜᱼᱟ,
ᱦᱳᱭ ᱦᱳᱭ ᱦᱳᱭ ᱮᱠᱫᱚᱢ,
ᱠᱷᱚᱨᱪᱟ ᱰᱷᱮᱨ ᱠᱟᱜ-ᱟ ᱢᱮᱥ ᱨᱮ ᱛᱟᱦᱮᱸ ᱦ
ᱦᱳᱥᱴᱮᱞ ᱨᱮᱠᱷᱟᱱ ᱦᱩᱭ ᱠᱚᱜᱼᱟ, ᱢᱟᱱᱮ ᱵᱮᱥ ᱵᱷᱟᱲᱟ ᱠᱚ ᱵᱟᱝ ᱞᱟᱜᱟᱣ ᱠᱚᱜᱼᱟ ᱢᱟᱱᱮ ᱯᱚᱭᱥᱟ ᱠᱚ ᱵᱟᱝ ᱞᱟᱜᱟᱣ ᱠᱚᱜᱼᱟ, ᱡᱚᱢ ᱧᱩ ᱨᱮᱦᱚᱸ ᱯᱚᱭᱥᱟ ᱠᱚ ᱵᱟᱝ ᱞᱟᱜᱟᱣ ᱠᱚᱜᱼᱟ, ᱥᱚᱨᱠᱟᱨ ᱜᱮ ᱚᱱᱟ ᱠᱚᱫᱚ ᱮᱢ ᱪᱟᱞᱟᱣ ᱠᱮᱭᱟᱭ᱾
ᱩᱸ ᱟᱫᱚ ᱢᱮᱥ ᱛᱷᱚᱲᱟ ᱵᱟᱝ ᱞᱟᱜ ᱚᱲᱟᱜ ᱵᱷᱟᱲᱟ ᱵᱟᱝ ᱞᱟᱜᱟᱣ ᱠᱚᱜ ᱨᱮᱦᱚᱸ ᱦᱚᱭᱛᱚ ᱡᱚᱢ ᱧᱩ ᱞᱟᱹᱜᱤᱫ ᱛᱮ ᱠᱚ ᱞᱟᱜᱟᱣᱟᱜ ᱛᱷᱚᱲᱟ ᱜᱟᱱ ᱫᱚ ᱟᱫᱚ ᱦᱳᱥᱴᱮᱞ ᱨᱮᱱᱟᱜ ᱫᱚ ᱟᱭᱢᱟ ᱵᱷᱮᱜᱟᱨ ᱦᱥᱴ ᱢᱮᱱᱟᱜᱼᱟ ᱟᱭᱢᱟ ᱞᱮᱠᱟᱱᱟᱜ ᱟᱫᱚ ᱚᱱᱟ ᱱᱟᱥ ᱠᱷᱪ
ᱦᱳᱭ ᱦᱳᱭ
ᱮᱠᱫᱚᱢ ᱮᱠᱫᱚᱢ
ᱦᱮᱸ ᱦ
ᱟᱨ ᱛᱟᱦᱚᱞᱮ ᱠᱚᱞᱮᱡᱽ ᱥᱟᱶᱛᱮ ᱟᱨ ᱪᱮᱫ ᱠᱚᱵᱤᱱ ᱠᱚᱨᱟᱣ ᱜᱮᱭᱟ ᱥᱮ ᱵᱟᱝᱵᱤᱱ ᱠᱚᱨᱟᱣ ᱜᱮᱭᱟ?
ᱟᱞᱮ ᱥᱟᱶᱛᱮ ᱫᱚ ᱱᱚᱜᱼᱚᱭ ᱤᱭᱟᱹ ᱠᱚᱦᱟᱸᱜ ᱡᱚᱯᱲᱟᱣ ᱢᱤᱱᱟᱹᱧᱟ ᱱᱚᱛᱮ ᱥᱠᱤᱞ ᱠᱚ ᱥᱮᱬᱟ ᱦᱩᱭᱩᱜ ᱠᱟᱱᱟ ᱥᱳᱥᱟᱞ ᱢᱤᱰᱤᱭᱟ ᱠᱚᱨᱮ ᱡᱟᱦᱟᱸ ᱛᱟᱱᱟᱜ ᱢᱮᱱᱟᱜᱼᱟ ᱱᱤᱛ ᱡᱟᱦᱟᱸ ᱪᱟᱞᱟᱜ ᱠᱟᱱᱟ ᱚᱱᱟ ᱠᱚ ᱧᱮᱞ ᱦᱩᱭᱩᱜ ᱠᱟᱱᱟ
ᱟᱨ ᱡᱟᱦᱟᱱᱟᱜ ᱚᱱᱠᱟᱱ ᱠᱚᱢᱯᱤᱴᱤᱵᱷ ᱮᱠᱡᱟᱢ ᱤᱫᱤ ᱠᱟᱛᱮ ᱡᱟᱦᱟᱱᱟᱜ ᱚᱱᱠᱟᱱᱟᱜ?
ᱠᱚᱢᱯᱤᱴᱮᱴᱤᱵᱽ ᱮᱠᱡᱟᱢ ᱫᱚ ᱦᱟᱜ ᱱᱤᱛᱚᱜ ᱥᱚᱨᱠᱟᱨ ᱪᱮᱫᱠᱚᱭ ᱠᱚᱨᱟᱣᱮᱫᱟ ᱚᱱᱟᱜᱮ ᱦᱟᱸᱜ, ᱠᱚᱨᱟᱣ ᱢᱟ ᱮᱠᱡᱟᱢ ᱨᱮᱢᱟ ᱠᱚᱨᱟᱣ ᱦᱩᱭᱩᱜ ᱠᱟᱱ ᱜᱮᱭᱟ ᱟᱫᱚ ᱦᱟᱸᱜ